ᱡᱚᱦᱟᱨ ᱜᱮ,
ᱦᱳᱭ ᱡᱚᱦᱟᱨ ᱜᱮ ᱜᱚᱢᱠᱮ᱾
ᱦᱳᱭ ᱜᱚᱝᱠᱮ ᱱᱟᱯᱟᱭ ᱵᱟᱲᱟ ᱜᱮ᱾
ᱦᱳᱭ ᱜᱚᱝᱠᱮ ᱜᱽᱷᱟᱨᱚᱡᱽ ᱠᱚᱨᱮ ᱡᱚᱛᱚ ᱱᱟᱯᱟᱭ ᱜᱮ᱾ ᱟᱨ ᱪᱟᱸᱫᱚ ᱵᱚᱸᱜᱟ ᱫᱟᱭ ᱫᱩᱞᱟᱹᱲ ᱛᱮ᱾
ᱦᱳᱭ, ᱦᱳᱭ, ᱦᱭ,
ᱟᱫᱚ ᱟᱯ ᱜᱮ ᱦᱮᱸ ᱟᱵᱤᱱ ᱨᱮᱱ ᱜᱷᱟᱨᱚᱸᱡᱽ ᱟᱹᱵᱤᱱ ᱚᱠᱟ ᱞᱮᱠᱟ ᱢᱮᱱᱟᱜ ᱵᱤᱱᱟ?
ᱦᱳᱭ ᱜᱚᱝᱠᱮ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ᱾ ᱜᱷᱟᱨᱚᱡᱽ ᱨᱮᱱ ᱦᱚᱸ ᱱᱟᱯᱟᱭ ᱜᱮ ᱢᱮᱱᱟᱜ ᱠᱚᱣᱟ᱾ ᱜᱚᱝᱠᱮ ᱛᱟᱦᱚᱞᱮ ᱫᱟᱠᱟ ᱠᱚᱵᱮᱱ ᱡᱚᱢ ᱵᱟᱲᱟᱠᱮᱜᱼᱟ?
ᱦᱳᱭ ᱜᱚᱝᱠᱮ ᱡᱚᱢ ᱠᱮᱜᱼᱟ ᱞᱤᱧ ᱢᱤᱫ ᱜᱷᱟᱹᱲᱤᱡ ᱞᱟᱦᱟ ᱜᱮ, ᱟᱫᱚᱞᱤᱧ ᱡᱤᱨᱟᱹᱣ ᱵᱟᱲᱟᱜ ᱠᱟᱱᱟ᱾
ᱦᱳᱭ, ᱦᱳᱭ, ᱦᱳᱭ
ᱟᱫᱚ ᱟᱹᱵᱤᱱ ᱡᱚᱢ ᱵᱟᱲᱟ ᱠᱮᱜᱼᱟ ᱵᱤᱱ?
ᱦᱳᱭ ᱜᱚᱝᱠᱮ ᱟᱹᱞᱤᱧ ᱦᱚᱸᱞᱤᱧ ᱡᱚᱢ ᱵᱟᱲᱟᱠᱮᱜᱼᱟ᱾ ᱜᱚᱝᱠᱮ ᱛᱟᱦᱚᱞᱮ ᱛᱮᱦᱮᱧ ᱫᱚ ᱪᱮᱫ ᱵᱮᱱ ᱩᱛᱩ ᱞᱟᱹᱜᱼᱟ?
ᱦᱳᱭ ᱜᱚᱝᱠᱮ ᱩᱱᱠᱩ ᱱᱮᱛᱟᱨ ᱫᱚᱵᱤᱱ ᱵᱟᱲᱟᱭ-ᱟ ᱡᱟᱹᱯᱩᱫ ᱫᱤᱱ ᱠᱟᱱᱟ ᱦᱮᱸᱥᱮ ᱟᱫᱚ ᱦᱟᱸᱜ ᱞᱤᱧ ᱯᱟᱴᱟ ᱠᱚ ᱡᱟᱞ ᱠᱚᱞᱤᱧ ᱜᱷᱩᱱᱤ ᱠᱚᱞᱤᱧ ᱚᱰᱟᱣ ᱵᱟᱲᱟ ᱞᱟᱜᱼᱟ᱾
ᱦᱳᱭ ᱦᱳᱭ,
ᱟᱫᱚ ᱚᱱᱟ ᱨᱮᱜᱮ ᱩᱱᱠᱩ ᱰᱟᱹᱲᱠᱟᱹ ᱯᱩᱴᱤ ᱠᱚ ᱪᱟᱹᱲᱠᱟᱹ ᱠᱚᱼᱠᱚ ᱡᱷᱽᱟᱹᱞᱤ ᱮᱢᱟᱱ ᱞᱮᱱᱟ ᱦᱮᱸᱥᱮ᱾
ᱦᱮᱸ ᱦᱮᱸ,
ᱟᱫᱚ ᱩᱱᱠᱩ ᱜᱮ ᱦᱟᱸᱜ ᱩᱛᱩ ᱦᱳᱭ ᱟᱠᱟᱱᱟ᱾ ᱨᱟᱥᱮ ᱟᱠᱟᱱᱟ ᱵᱟᱴᱱᱟ ᱦᱩᱭ ᱟᱠᱟᱱᱟ᱾ ᱥᱚᱨᱥᱟ ᱥᱸᱟᱣ᱾ ᱟᱪᱪᱷᱟ ᱩᱱᱠᱩ ᱱᱚᱜᱭ ᱟᱹᱰᱤ ᱱᱟᱯᱟᱭ ᱢᱟᱱᱮ ᱢᱤᱫ ᱛᱷᱟᱹᱨᱤ ᱫᱟᱠᱟ ᱞᱤᱧ ᱡᱚᱢ ᱪᱟᱵᱟ ᱠᱮᱫᱼᱟ ᱜᱚᱝᱠᱮ᱾
ᱦᱩᱸ ᱦᱩᱸ, ᱪᱟᱥ ᱵᱟᱥ ᱵᱮᱱ ᱪᱟᱞᱟᱣ ᱞᱮᱱᱟ᱾ ᱥᱮ ᱟᱹᱰᱤ ᱟᱹᱰᱤ ᱞᱟᱸᱜᱟ - ᱞᱟᱸᱜᱟ, ᱞᱟᱸᱜᱟ - ᱞᱟᱸᱜᱟ ᱵᱮᱱ ᱨᱚᱲᱮᱫᱼᱟ᱾ ᱞᱟᱸᱜᱟᱣ ᱟᱠᱟᱱᱟ ᱵᱮᱱ?
ᱦᱳᱭ ᱜᱚᱝᱠᱮ, ᱪᱟᱥ ᱵᱟᱥ ᱠᱚ ᱪᱟᱞᱟᱣ ᱦᱩᱭᱩᱜ ᱠᱟᱱᱟ ᱾ ᱵᱷᱽᱤᱛᱟᱹ ᱢᱟᱜ ᱠᱚ ᱟᱹᱣᱨᱤ ᱮᱦᱚᱵᱚᱜᱼᱟ ᱛᱚ ᱪᱟᱥ ᱵᱟᱥ ᱫᱚ᱾
ᱦᱩᱸ ᱦᱩᱸ ᱦᱩᱸ
ᱟᱫᱚ ᱠᱟᱹᱴᱤᱡ ᱞᱟᱸᱜᱟ ᱵᱟᱲᱟ ᱦᱩᱭ ᱠᱟᱱᱟ ᱾ ᱚᱱᱟ ᱛᱮᱞᱤᱧ ᱠᱟᱹᱴᱤᱡ ᱡᱚᱢ ᱠᱟᱛᱮ ᱞᱤᱧ ᱜᱤᱛᱤᱡ ᱡᱤᱨᱟᱹᱜ ᱠᱟᱱᱟ᱾
ᱦᱮᱸ ᱦᱩᱸ ᱟᱹᱰᱤ ᱟᱹᱰᱤ ᱱᱟᱯᱟᱭ ᱟᱹᱞᱤᱧ ᱦᱚᱸᱞᱤᱧ ᱡᱚᱢ ᱵᱟᱲᱟ ᱠᱟᱛᱮᱫ ᱞᱤᱧ ᱫᱩᱲᱩᱵ ᱟᱠᱟᱱᱟ᱾
ᱟᱪᱪᱷᱟ ᱱᱟᱯᱟᱭ ᱜᱮ᱾ ᱟᱫᱚᱞᱤᱧ ᱞᱟᱹᱭᱼᱟ ᱜᱚᱝᱠᱮ ᱡᱟᱦᱟᱸᱭ ᱚ ᱜᱚᱝᱠᱮ ᱠᱚ ᱢᱟᱨᱟᱝ ᱜᱚᱝᱠᱮ ᱠᱚᱼᱠᱚ ᱮᱢ ᱠᱟᱜ ᱞᱟᱝ ᱟᱞᱟᱝ ᱚᱠᱛᱚ ᱦᱮᱸ ᱥᱮ᱾
ᱦᱳᱭ,
ᱦᱳᱭ ᱚᱱᱟ ᱨᱮᱜᱮ ᱠᱟᱹᱴᱤᱡ ᱠᱷᱟᱴᱚ ᱢᱟᱪᱷᱟᱛᱮ ᱡᱟᱦᱟᱱᱟ-ᱜ ᱥᱟᱛᱟᱢ ᱞᱤᱭᱮ ᱜᱟᱞᱢᱟᱨᱟᱣ ᱞᱮᱠᱷᱟᱱ ᱱᱟᱯᱟᱭ ᱠᱚᱜᱼᱟ᱾
ᱦᱳᱭ ᱜᱚᱝᱠᱮ, ᱟᱵᱮᱱ ᱠᱩᱠᱞᱤ ᱵᱮᱱ ᱫᱚᱦᱚ ᱫᱟᱲᱮᱭᱟᱜᱼᱟ᱾
ᱦᱳᱭ, ᱟᱫᱚ ᱜᱚᱝᱠᱮ ᱦᱳᱭ ᱟᱵᱚᱣᱟ-ᱜ ᱥᱟᱸᱣᱛᱟ ᱥᱟᱱᱛᱟᱲ ᱥᱟᱸᱣᱛᱟ ᱨᱮᱭᱟᱜ ᱢᱤᱫᱴᱟᱝ, ᱵᱚᱸᱜᱟ ᱵᱩᱨᱩ ᱢᱮᱱᱟᱜ ᱛᱟᱵᱚᱱᱟ ᱥᱮ, ᱡᱟᱦᱟᱸ ᱫᱚᱠᱚ ᱞᱟᱹᱭ ᱮᱫᱟ ᱵᱟᱦᱟ ᱢᱟᱜ ᱢᱚᱬᱮᱸ
ᱦᱳᱭ, ᱦᱳᱭ, ᱦᱳᱭ, ᱦᱳᱭ,
ᱚᱱᱟ ᱤᱫᱤ ᱠᱟᱛᱮᱜ ᱜᱟᱞᱢᱟᱨᱟᱣ ᱞᱮᱠᱷᱟᱱ ᱱᱟᱯᱟᱭ ᱠᱚᱜᱼᱟ᱾
ᱦᱳᱭ ᱜᱚᱝᱠᱮ ᱟᱹᱰᱤ ᱟᱹᱰᱤ ᱥᱟᱨᱟᱣ᱾ ᱟᱹᱵᱤᱱᱟᱜ ᱪᱤᱱᱛᱟᱹ ᱵᱷᱟᱵᱽᱱᱟ ᱟᱹᱰᱤ ᱢᱟᱨᱟᱝ ᱜᱮ ᱞᱤᱧ ᱵᱩᱡᱷᱟᱹᱣ ᱠᱮᱜᱼᱟ᱾ ᱱᱚᱣᱟ ᱤᱫᱤ ᱠᱟᱛᱮᱫ, ᱟᱵᱤᱱᱟᱜ ᱠᱩᱠᱞᱤ ᱟᱹᱰᱤ ᱡᱩ ᱞᱤᱧ ᱠᱩᱥᱤᱭᱟᱫᱟ᱾
ᱦᱮᱸ
ᱟᱸᱡᱚᱢ ᱠᱟᱛᱮᱫ ᱢᱚᱱᱮ ᱨᱮ ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ᱾ ᱱᱚᱣᱟ ᱧᱤᱫᱟᱹ ᱵᱮᱲᱟ᱾ ᱜᱚᱝᱠᱮ ᱛᱟᱦᱚᱞᱮ ᱥᱟᱹᱜᱩᱱ ᱧᱤᱫᱟᱹ ᱢᱮᱱᱛᱮ᱾ ᱦᱳᱭ ᱦᱳᱭ ᱦᱳᱭ ᱛᱟᱦᱞᱮ ᱟᱹᱞᱤᱧᱟᱜ ᱠᱟᱹᱴᱤᱡ ᱛᱮᱞᱟ ᱞᱤᱧ ᱞᱟᱹᱭ ᱨᱩᱣᱟᱹᱲ ᱟᱵᱮᱱᱟ᱾
ᱦᱮᱸ
ᱦᱮᱸ ᱦᱮᱸ ᱟᱫᱚ ᱛᱟᱦᱞᱮ ᱛᱮᱞᱟ ᱠᱟᱹᱴᱤᱡ ᱞᱤᱧ ᱞᱟᱹᱭᱮᱫ ᱛᱟᱞᱤᱧᱟ ᱟᱸᱡᱚᱢ ᱵᱮᱱ
ᱦᱳᱭ,
ᱡᱟᱦᱟᱸ ᱵᱟᱦᱟ ᱟᱨ ᱢᱟᱜ ᱢᱚᱬᱮ ᱨᱮ ᱛᱚᱯᱷᱟᱫ ᱫᱚ ᱜᱚᱝᱠᱮ ᱟᱹᱞᱤᱧ ᱫᱚ ᱡᱟᱦᱟᱸ ᱥᱮᱫᱟᱭ ᱦᱟᱯᱲᱟᱢ ᱠᱚᱴᱷᱮᱡ ᱞᱤᱧ ᱟᱸᱡᱚᱢ ᱟᱹᱜᱩᱣ ᱠᱟᱜ-ᱟ
ᱦᱳᱭ,
ᱚᱱᱟ ᱚᱱᱟ ᱵᱟᱦᱟ ᱟᱨ ᱢᱟᱜ ᱢᱚᱬᱮ ᱨᱮᱱᱟᱜ ᱛᱚᱯᱷᱟᱫ ᱫᱚᱞᱤᱧ ᱞᱟᱹᱭ ᱫᱟ, ᱵᱟᱦᱟ ᱫᱚ ᱵᱚᱪᱷᱚᱨ ᱵᱚᱪᱷᱚᱨ ᱵᱚᱱ ᱢᱟᱱᱟᱣ ᱜᱮᱭᱟ ᱦᱮᱸ,
ᱦᱳᱭ
ᱮ ᱠᱤᱱᱛᱩ ᱢᱟᱜ ᱢᱚᱬᱮ ᱫᱚ ᱟᱵᱚ ᱡᱟᱦᱟᱸ ᱯᱮ ᱵᱚᱪᱷᱚᱨ ᱵᱟᱫ ᱢᱚᱬᱮ ᱵᱚᱪᱷᱚᱨ ᱵᱟᱫ ᱵᱚᱱ ᱢᱟᱱᱟᱶ ᱜᱮᱭᱟ᱾
ᱦᱮᱸ ᱮᱠᱵᱟᱨᱮ ᱡᱚᱛᱷᱟᱛ ᱜᱮ᱾
ᱦᱮᱸ ᱟᱫᱚ ᱡᱚᱠᱷᱚᱱ ᱜᱮ ᱵᱟᱦᱟ ᱵᱚᱱ ᱢᱟᱱᱟᱣᱟ ᱛᱚᱠᱷᱚᱱ ᱫᱚ ᱚᱱᱠᱟ ᱟᱵᱚ ᱢᱟᱱᱮ ᱢᱟᱨᱟᱝ ᱫᱟᱲᱮ ᱵᱟᱵᱚᱱ ᱮᱢ ᱠᱚᱣᱟ ᱚᱸᱰᱮ ᱫᱚ,
ᱦᱳᱭ
ᱦᱩᱰᱤᱧ ᱦᱩᱰᱤᱧ ᱫᱟᱲᱮᱭᱟᱱ ᱮᱢ ᱠᱟᱛᱮ ᱵᱟᱦᱟ ᱯᱚᱨᱚᱵᱽ ᱫᱚᱵᱚᱱ ᱯᱟᱨᱚᱢ ᱠᱟᱜ-ᱟ᱾ ᱠᱤᱱᱛᱩ ᱵᱟᱦᱟ ᱯᱚᱨᱚᱵᱽ ᱨᱮᱦᱚᱸ ᱡᱟᱦᱟᱸ ᱞᱮᱠᱟ ᱨᱟᱹᱥᱠᱟᱹ ᱟᱹᱭᱠᱟᱹᱜ-ᱟ ᱢᱟᱜ ᱢᱚᱬᱮ ᱠᱷᱚᱱᱟᱜ ᱫᱚ ᱠᱟᱹᱴᱤᱡ ᱠᱚᱢᱚᱜ-ᱟ ᱵᱟᱦᱟ ᱯᱚᱨᱚᱵᱽ ᱫᱚ ᱥᱟᱱᱟᱢ ᱦᱚᱲ ᱵᱟᱝ ᱠᱚ ᱥᱮᱴᱮᱨᱚᱜ-ᱟ ᱫᱤᱥᱚᱢ ᱨᱮᱱ ᱯᱮᱲᱟ ᱯᱟᱹᱲᱦᱟᱹ ᱚᱱᱠᱟ ᱵᱟᱝᱠᱚ ᱥᱮᱴᱮᱨᱚᱜ-ᱟ ᱡᱚᱠᱷᱚᱱ ᱜᱮ ᱟ ᱵᱚᱱ ᱢᱟᱜ ᱢᱚᱬᱮᱜ ᱠᱟᱱᱟ ᱜᱚᱝᱠᱮ ᱛᱚᱠᱷᱚᱱ ᱫᱚ ᱥᱟᱱᱟᱢ ᱫᱟᱹᱭ ᱫᱟᱫᱟ ᱦᱩᱸ ᱫᱟᱹᱭ ᱫᱟ ᱫᱟ ᱢᱟᱱᱮ, ᱵᱟᱹᱦᱩ ᱠᱚ ᱵᱟ ᱠᱤᱢᱤᱱ ᱠᱚ, ᱡᱩᱫᱤ ᱵᱟᱨᱦᱮ ᱠᱟᱨᱮ ᱠᱚ ᱛᱟᱦᱮᱱᱟ ᱥᱟᱱᱟᱢ ᱦᱚᱲ ᱜᱮᱠᱚ ᱥᱮᱴᱮᱨᱚᱜ-ᱟ᱾
ᱦᱳᱭ
ᱦᱮᱸ ᱟᱫᱚ ᱡᱚᱠᱷᱚᱱ ᱠᱚ ᱱᱮᱣᱛᱟ ᱠᱚᱣᱟ ᱵᱚᱱ ᱛᱟᱦᱞᱮ ᱠᱚ ᱥᱮᱴᱮᱨᱚᱜ ᱜᱮᱭᱟ ᱟᱫᱚ ᱜᱚᱝᱠᱮ ᱡᱚᱠᱷᱚᱱ ᱩᱱᱠᱩ ᱠᱚ ᱦᱤᱡᱩᱜ-ᱟ ᱱᱮᱣᱛᱟ ᱠᱟᱛᱮᱢ ᱟᱹᱜᱩ ᱠᱚᱣᱟ ᱟᱫᱚ ᱩᱱᱠᱩ ᱥᱟᱱᱟᱢ ᱦᱚᱲ ᱢᱮᱴᱮᱱ ᱱᱟᱣᱟ ᱱᱟᱶᱟ ᱦᱮᱸ ᱞᱩᱜᱽᱲᱤᱡ ᱫᱷᱩᱛᱤ ᱮᱢ ᱞᱟᱜᱟ-ᱟ ᱵᱟᱠᱷᱟᱡ ᱡᱟᱦᱮᱨ ᱛᱮ ᱵᱟᱝᱠᱚ ᱪᱟᱞᱟᱜ-ᱟ ᱩᱱᱠᱩ,
ᱦᱳᱭ
ᱦᱮᱸ ᱟᱠᱚ ᱫᱚ ᱥᱟᱱᱟᱢᱟᱜ ᱦᱟᱢᱮᱴ ᱠᱟᱛᱮᱜ ᱫᱚ ᱵᱟᱝᱠᱚ ᱦᱤᱡᱩᱜ-ᱟ ᱱᱚᱸᱰᱮ ᱜᱮ ᱱᱟᱣᱟ ᱥᱟᱹᱲᱤ ᱱᱟᱣᱟ ᱫᱷᱩᱛᱤ ᱛᱮᱵᱚᱱ ᱵᱮᱱᱟᱣ ᱠᱟᱠᱚᱣᱟ ᱛᱟᱯᱚᱨ ᱥᱟᱱᱟᱢ ᱦᱚᱲ ᱢᱤᱫ ᱥᱟᱶᱛᱮ ᱢᱟᱜ ᱢᱚᱬᱮ ᱴᱷᱟᱶ ᱵᱚᱱ ᱪᱟᱞᱟᱜ-ᱟ᱾ ᱦᱩᱸ ᱦᱮᱸ ᱡᱚᱠᱷᱚᱱ ᱜᱮ ᱢᱟᱜ ᱢᱚᱬᱮ ᱨᱮᱫᱚ ᱢᱟᱨᱟᱝ ᱢᱟᱨᱟᱝ ᱫᱟᱲᱮ ᱵᱚᱱ ᱮᱢᱮᱫ ᱠᱚᱣᱟ ᱛᱚᱠᱷᱚᱱ ᱜᱮ ᱥᱟᱱᱟᱢ ᱦᱚᱲᱠᱚ ᱴᱮ ᱫᱤᱥᱚᱢ ᱨᱮᱱ ᱟᱛᱩ ᱨᱮᱱ ᱯᱮᱲᱟ ᱦᱚᱲ ᱯᱮᱲᱟ ᱯᱟᱹᱨᱣᱟᱹ ᱡᱟᱦᱟᱸ ᱛᱤᱱᱟᱹᱜ ᱢᱮᱱᱟᱜ ᱵᱚᱱᱟ ᱥᱟᱱᱟᱢ ᱦᱚᱲ ᱠᱟᱛᱮ ᱜᱮ ᱚᱸᱰᱮ ᱵᱚᱱ ᱪᱟᱞᱟᱣ ᱠᱟᱛᱮᱜ ᱵᱚᱱ ᱢᱟᱜ ᱢᱚᱬᱮ ᱵᱚᱱ ᱢᱟᱱᱟᱣ ᱵᱟᱛᱟᱣᱟ, ᱟᱨ ᱨᱟᱹᱥᱠᱟᱹ ᱥᱮᱡ ᱫᱚ ᱜᱚᱝᱠᱮ ᱴᱤᱜ ᱟᱹᱰᱤ ᱟᱹᱰᱤ ᱡᱚᱢᱚᱠ ᱜᱮ ᱦᱩᱭᱳᱜ ᱜᱮᱭᱟ, ᱢᱟᱱᱮ ᱩᱱᱟᱹᱜ ᱢᱟᱨᱟᱝ ᱢᱟᱜ ᱢᱚᱬᱮ ᱛᱮ ᱯᱮ ᱥᱮᱨᱢᱟ ᱵᱟᱫᱮ ᱡᱚᱠᱷᱚᱱ ᱥᱮᱴᱮᱨᱚᱜ ᱠᱟᱱᱟ ᱵᱟᱠᱷᱟᱡ ᱢᱚᱬᱮ ᱱᱚᱣᱟ ᱠᱚᱫᱚ ᱥᱮᱴᱮᱨᱚᱜ ᱠᱟᱱᱟ ᱛᱚᱠᱷᱚᱱ ᱫᱚ ᱟᱹᱰᱤ ᱨᱟᱹᱥᱠᱟᱹ ᱥᱟᱹᱦᱤᱡ ᱜᱮ ᱚᱱᱟ ᱫᱚ ᱢᱟᱱᱟᱣ ᱵᱟᱛᱟᱣ ᱦᱩᱭᱩᱜ-ᱟ᱾ ᱦᱩᱝ ᱠᱮ ᱟ ᱟᱵᱮᱱ ᱵᱮᱱ ᱧᱮᱞ ᱵᱟᱲᱟᱶ ᱠᱟᱜ-ᱟ ᱠᱤᱱᱛᱩ ᱟᱞᱮ ᱥᱮᱡ ᱫᱚ ᱜᱚᱝᱠᱮ ᱡᱚᱠᱷᱚᱱ ᱢᱟᱜ ᱢᱚᱬᱮ ᱦᱩᱭᱩᱜ ᱟᱥᱮ,
ᱦᱳᱭ
ᱦᱩᱸ ᱦᱚᱲ ᱦᱚᱲ ᱦᱚᱜ ᱦᱚᱲ ᱵᱚᱞᱮ ᱦᱚᱲ ᱦᱚᱲ ᱱᱤᱭᱟᱹᱢ ᱢᱟᱱᱮ ᱡᱩᱫᱤ ᱵᱮᱱ ᱟᱫᱚᱜ-ᱟ ᱟᱫᱚ ᱵᱟᱵᱮᱱ ᱧᱟᱢ ᱨᱩᱣᱟᱹᱲᱚᱜ-ᱟ ᱢᱟᱱᱮ ᱮᱢᱚᱱ ᱦᱚᱲ ᱠᱚ ᱦᱩᱭᱩᱜ-ᱟ ᱥᱮ
ᱟᱪᱪᱷᱟ
ᱦᱮᱸ ᱜᱚᱝᱠᱮ ᱟᱵᱮᱱ ᱛᱟᱦᱞᱮ ᱠᱤᱪᱷᱩ ᱱᱚᱣᱟ ᱤᱫᱤ ᱠᱟᱛᱮᱜ ᱟᱵᱮᱱ ᱵᱮᱱ ᱵᱟᱲᱟᱭᱟ
ᱦᱚᱭ ᱜᱚᱝᱠᱮ ᱵᱟᱲᱟᱭᱟᱞᱤᱧ ᱟᱞᱮ ᱦᱚᱞᱮ ᱢᱟᱜ ᱢᱚᱬᱮ ᱜᱮᱭᱟ ᱜᱚᱝ ᱠᱮ ᱟᱫᱚ ᱞᱟᱹᱭ ᱫᱚᱞᱤᱧ ᱟᱸᱡᱚᱢ ᱵᱤᱱ ᱦᱮᱸ ᱥᱮ
ᱦᱚᱭ ᱦᱚᱭ
ᱡᱟᱦᱟᱸ ᱞᱮᱠᱟ ᱵᱤᱱ ᱞᱟᱹᱭ ᱠᱮᱫᱟ ᱢᱟᱜ ᱢᱚᱬᱮ ᱨᱮᱱᱟᱜ ᱯᱷᱟᱨᱟᱠ ᱚᱱᱠᱟᱜᱮ ᱢᱟᱨᱟᱝ ᱢᱟᱨᱟᱝ ᱠᱚᱵᱚ ᱢᱟᱜ ᱢᱚᱬᱮ ᱫᱚ ᱢᱟᱨᱟᱝ ᱢᱟᱨᱟᱝ ᱫᱟᱲᱮ ᱠᱚᱵᱚᱱ ᱮᱢᱟ ᱠᱚᱣᱟ ᱡᱟᱦᱟᱸᱮ ᱞᱮᱠᱟ ᱢᱮᱨᱚᱢ ᱠᱚ ᱦᱮᱸ ᱥᱮ ᱟᱨ ᱵᱟᱦᱟ ᱨᱮᱫᱚ ᱦᱟᱸᱜ ᱵᱟᱦᱟ ᱥᱤᱢ ᱵᱚᱱ ᱮᱢ ᱠᱚᱣᱟ᱾
ᱦᱚᱭ ᱜᱚᱝᱠᱮ ᱦᱚᱭ ᱦᱚᱭ
ᱚᱱᱠᱟᱜᱮ ᱟᱞᱮ ᱥᱮᱫ ᱦᱚᱸ ᱦᱩᱭᱩᱜ-ᱟ ᱜᱚᱝᱠᱮ ᱡᱟᱦᱟᱸᱞᱮᱠᱟ ᱵᱤᱱ ᱞᱟᱹᱭ ᱠᱮᱫᱟ ᱚᱱᱠᱟᱜᱮ ᱢᱮᱱᱠᱷᱟᱱ ᱩᱱᱟᱹᱜ ᱫᱚ ᱵᱟᱝᱠᱚ ᱦᱚᱲᱚᱜ-ᱟ ᱜᱚᱝᱠᱮ ᱢᱟᱜ ᱢᱚᱬᱮ ᱠᱚᱨᱮ ᱡᱟᱦᱟᱸ ᱞᱮᱠᱟ ᱵᱤᱱ ᱞᱟᱹᱭ ᱠᱮᱫᱟ ᱥᱮ ᱟᱫᱚ ᱱᱚᱝᱠᱟ ᱫᱚ ᱵᱟᱝ ᱢᱟᱱᱮ ᱡᱟᱦᱟᱸ ᱛᱤᱱᱟᱹᱜ ᱟᱨᱠᱤ ᱯᱮᱲᱟ ᱯᱟᱹᱲᱦᱟᱹ ᱱᱮᱣᱛᱟ ᱜᱟᱱᱚᱜ-ᱟ ᱛᱩᱨᱮᱱ ᱦᱮᱸ ᱥᱮ
ᱦᱮᱸ ᱦᱮᱸ
ᱩᱱᱠᱩ ᱠᱚᱜᱮ ᱠᱚ ᱦᱤᱡᱩᱜ-ᱟ ᱢᱮᱱᱠᱷᱟᱱ ᱟᱞᱮ ᱥᱮᱫ ᱫᱚ ᱚᱱᱠᱟ ᱫᱤᱥᱚᱢ ᱠᱚᱨᱮᱱ ᱫᱚ ᱡᱚᱛ ᱛᱚ ᱦᱚᱲ ᱫᱚ ᱵᱟᱝᱠᱚ ᱥᱮᱴᱮᱨ ᱫᱟᱲᱮᱭᱟᱜ-ᱟ ᱦᱮᱸᱥᱮ ᱯᱩᱲᱥᱤ ᱟᱛᱚ ᱠᱚᱨᱮᱱ ᱫᱚᱠᱚ ᱦᱤᱡᱩᱜ ᱜᱮᱭᱟ᱾
ᱦᱚᱭ ᱦᱚᱭ ᱦᱚᱭ ᱦᱚᱭ
ᱦᱮᱸ ᱟᱨᱦᱚᱸ ᱢᱮᱱᱟᱜ ᱛᱟᱞᱮᱭᱟ ᱜᱚᱝᱠᱮ ᱫᱤᱥᱚᱢ ᱢᱟᱜ ᱢᱚᱬᱮ ᱵᱤᱱ ᱧᱮᱞ ᱵᱟᱲᱟ ᱟᱠᱟᱫᱟ-ᱟ ᱥᱮ
ᱫᱤᱥᱚᱢ ᱢᱟᱜ ᱢᱚᱲᱮ ᱫᱚ ᱵᱟᱞᱤᱧ ᱧᱮᱞ ᱵᱟᱲᱟ ᱟᱠᱟᱫ-ᱟ ᱜᱚᱝᱠᱮ ᱟᱸᱡᱚᱢ ᱫᱚ ᱟᱸᱡᱚᱢ ᱵᱟᱲᱟᱣ ᱟᱠᱟᱜ-ᱟ ᱠᱤᱱᱛᱩ ᱧᱮᱞ ᱫᱚ ᱢᱮᱫ ᱛᱮᱫᱚ ᱮᱠᱷᱱᱟᱚᱣ ᱨᱮ ᱞᱤᱧ ᱧᱮᱞᱟ ᱧᱮᱞ ᱨᱮᱱᱟᱜ ᱥᱟᱱᱟ ᱢᱮᱱᱟᱜ ᱛᱟᱹᱟᱞᱤᱧᱟ ᱠᱤᱱᱛᱩ ᱱᱚᱣᱟ ᱟᱨ ᱥᱩᱨ ᱥᱩᱯᱩᱨ ᱠᱚᱨᱮ ᱢᱟᱱᱮ ᱠᱤᱪᱷᱩ ᱫᱚᱢᱮ ᱥᱩᱨ ᱦᱚᱸᱢᱟᱝ ᱫᱚᱢᱮ ᱯᱷᱟᱨᱟᱠ ᱦᱚᱸᱢᱟᱝ ᱡᱩᱫᱤ ᱦᱩᱭᱩᱜ-ᱟ ᱟᱹᱞᱤᱧ ᱧᱮᱞ ᱞᱤᱧ ᱪᱟᱞᱟᱜ-ᱟ ᱚᱸᱰᱮ ᱦᱟᱸᱜ ᱟᱫᱚ ᱠᱤᱱᱛᱩ ᱵᱟᱝ ᱦᱩᱭ ᱵᱟᱲᱟᱜ-ᱟ ᱫᱚᱢᱮ ᱫᱚ
ᱦᱚᱭ ᱢᱤᱫ ᱫᱟᱦᱟ ᱜᱟᱱ ᱧᱮᱞ ᱟᱹᱜᱩᱣᱟᱜ ᱵᱤᱱ ᱪᱮᱫ ᱞᱮᱠᱟ ᱦᱩᱭᱩᱜ-ᱟ᱾ ᱛᱚ ᱪᱮᱫ ᱞᱮᱠᱟ ᱦᱩᱭᱩᱜ-ᱟ ᱟᱫᱚ ᱞᱤᱧ ᱞᱟᱹᱭᱟᱵᱤᱱ ᱞᱮᱜᱮ ᱦᱮᱸᱥᱮ ᱢᱟᱱᱮ ᱡᱤᱥ ᱛᱚ ᱢᱟᱜ ᱢᱚᱬᱮ ᱫᱚᱠᱚ ᱞᱟᱹᱭᱫᱟ ᱛᱚ ᱢᱟᱱᱮ ᱡᱟᱦᱟᱸ ᱛᱤᱱᱟᱹᱜ ᱟᱵᱚ ᱫᱤᱥᱚᱢ ᱨᱮᱱ ᱦᱚᱲ ᱠᱚ ᱢᱮᱱᱟᱜ ᱠᱚᱣᱟ ᱦᱮᱸ ᱥᱮ ᱦᱮᱸ ᱥᱮ ᱚᱸᱰᱮ ᱠᱚ ᱪᱟᱞᱟᱣ ᱡᱚᱴᱟᱜ-ᱟ ᱦᱮᱸ ᱥᱮ ᱫᱤᱥᱚᱢ ᱢᱟᱜ ᱢᱚᱬᱮ ᱫᱚ ᱵᱟᱨ ᱯᱮ ᱡᱟᱭᱜᱟ ᱨᱮ ᱦᱩᱭ ᱵᱟᱲᱟᱜ ᱜᱮᱭᱟ ᱦᱮᱸᱥᱮ
ᱦᱩᱸ ᱦᱩᱸ
ᱟᱫᱚ ᱚᱸᱰᱮ ᱫᱚ ᱵᱚᱸᱜᱟ ᱵᱩᱨᱩ ᱠᱚᱦᱚᱸ ᱟᱹᱰᱤ ᱜᱟᱱ ᱜᱮᱠᱚ ᱦᱤᱡᱩᱜ ᱛᱟᱵᱚᱱᱟ᱾ ᱦᱮᱸ ᱥᱮ ᱦᱚᱭ ᱟᱹᱰᱤ ᱵᱮᱥ ᱥᱩᱧᱚᱜ ᱠᱚ ᱦᱤᱡᱩᱜᱼᱟ ᱟᱨ ᱚᱸᱰᱮ ᱫᱚ ᱦᱟᱸᱜ ᱢᱟᱨᱟᱝ ᱢᱟᱨᱟᱝ ᱠᱚᱵᱚᱱ ᱮᱢ ᱠᱚᱣᱟ ᱫᱟᱲᱮ ᱠᱚ ᱡᱟᱦᱟᱸ ᱵᱚᱱ ᱵᱚᱸᱜᱟ ᱵᱩᱨᱩᱭᱟ ᱦᱮᱸ ᱥᱮ ᱚᱱᱠᱟ ᱟᱨ ᱫᱚᱢᱮ ᱫᱚᱢᱮᱞ ᱫᱚᱢᱮᱞ ᱦᱚᱲ ᱜᱚᱝᱠᱮ ᱡᱟᱦᱟᱸ ᱞᱮᱠᱟ ᱟᱵᱤᱱ ᱞᱟᱹᱭ ᱠᱮᱫᱟᱭᱵᱤᱱ ᱥᱮ ᱢᱟᱜ ᱢᱚᱬᱮ ᱠᱚᱨᱮ ᱟᱫᱚᱜ ᱟᱵᱤᱱ ᱚᱱᱠᱟ ᱠᱚ ᱦᱚᱲᱚᱜ ᱛᱟᱢᱟᱱᱮ ᱯᱚᱨᱚᱵᱽ ᱯᱟᱛᱟ ᱞᱮᱠᱟ
ᱦᱚᱭ ᱜᱚᱝᱠᱮ ᱦᱚᱭ ᱮᱠᱫᱚᱢ ᱥᱟᱹᱨᱤ ᱠᱟᱛᱷᱟ
ᱦᱚᱭ ᱢᱟᱱᱮ ᱚᱸᱰᱮ ᱫᱚ ᱚᱸᱰᱮ ᱫᱚ ᱢᱟᱱᱮ ᱪᱟᱞᱟᱣ ᱞᱮᱠᱷᱟᱡ ᱫᱚᱢᱮ ᱜᱮ ᱨᱟᱹᱥᱠᱟᱹ ᱨᱟᱹᱥᱠᱟᱹ ᱵᱤᱱ ᱵᱩᱡᱷᱟᱹᱣᱟ ᱧᱮᱞ ᱡᱚᱝ ᱛᱮ ᱵᱤᱱ ᱧᱮᱞᱟ ᱦᱮᱸᱥᱮ ᱢᱟᱨᱟᱝ ᱢᱟᱨᱟᱝ ᱜᱩᱨᱩ ᱵᱟᱵᱟ ᱛᱟᱠᱚ ᱠᱚ ᱟᱹᱜᱩ ᱦᱩᱭᱩᱜ-ᱟ ᱵᱤᱱᱛᱤ ᱵᱟᱠᱷᱮᱬ ᱞᱟᱹᱜᱤᱫ
ᱦᱩᱸ ᱦᱩᱸ ᱦᱩᱸ ᱦᱩᱸ
ᱚᱸᱰᱮ ᱫᱚ ᱦᱟᱸᱜ ᱢᱟᱨᱟᱝ ᱱᱟᱭᱠᱮ ᱟᱛᱮᱜ ᱵᱚᱸᱜᱟ ᱵᱩᱨᱩ ᱦᱩᱭᱩᱜ-ᱟ ᱦᱮᱸ ᱥᱮ᱾ ᱡᱟᱦᱟᱸ ᱟᱵᱚ ᱟᱛᱩᱨ ᱨᱮᱱ ᱱᱟᱭᱠᱮ ᱠᱚ ᱢᱮᱱᱟᱜ ᱠᱚᱣᱟ ᱩᱱᱠᱩ ᱠᱷᱚᱱ ᱢᱟᱨᱟᱝ ᱱᱟᱭᱠᱮ ᱠᱚ ᱢᱮᱱᱟᱜ ᱠᱚᱣᱟ ᱥᱮᱼᱼ ᱦᱮᱸ ᱩᱱᱠᱩ ᱟᱛᱮ ᱵᱚᱸᱜᱟ ᱵᱩᱼᱼ ᱯᱩᱨ ᱦᱩᱭᱩᱜᱼᱟ ᱡᱟᱛᱮ ᱡᱷᱚᱛᱚ ᱠᱤᱪᱷᱩ ᱠᱚ ᱵᱟᱲᱟᱭ ᱛᱟᱵᱚᱱ ᱢᱟ ᱵᱮᱥ ᱪᱮᱦᱨᱟ᱾ ᱦᱮᱸᱥᱮ ᱠᱟᱹᱢᱤ ᱦᱚᱨᱟ ᱠᱚᱨᱮ ᱡᱟᱦᱟᱱᱟᱜ ᱮᱴᱠᱮ ᱴᱚᱬᱮ ᱠᱚ ᱟᱞᱚ ᱦᱩᱭᱩᱜ ᱢᱟ᱾
ᱦᱳᱭ, ᱦᱮᱸ ᱦᱮᱸ ᱦᱮᱸ
ᱦᱮᱸᱛᱟᱣᱵᱮᱱ ᱠᱟᱱ ᱫᱚᱞᱤᱧᱼᱼ ᱩᱢ ᱢᱟᱦᱟ ᱠᱷᱚᱱ ᱮᱦᱚᱵ ᱠᱟᱛᱮᱜ ᱥᱟᱹᱨᱫᱤ ᱢᱟᱦᱟ ᱵᱟᱥᱠᱮ ᱢᱟᱦᱟ ᱟᱹᱰᱤ ᱨᱚᱢ ᱡᱷᱚᱢᱼᱼ ᱢᱟᱱᱟᱣᱟ ᱜᱚᱢᱠᱮ ᱫᱤᱥᱚᱢ ᱢᱟᱜ ᱢᱚᱲᱮ ᱫᱚ ᱧᱮᱞ ᱢᱟᱵᱤᱱ ᱜᱚᱱᱚ ᱜᱷᱚᱱᱚᱜ ᱜᱮ ᱪᱟᱞᱟᱜ ᱵᱩᱡᱷᱟᱹᱣ ᱵᱮᱱᱟ᱾
ᱦᱳᱭ ᱜᱚᱝᱠᱮ ᱦᱮᱸ ᱚᱸᱰᱮ ᱫᱤᱥᱚᱢ ᱢᱟᱜᱢᱚᱬᱮ ᱡᱟᱦᱟᱸ ᱵᱮᱱ ᱞᱟᱹᱭ ᱠᱮ ᱚᱱᱟ ᱫᱚ ᱟᱹᱰᱤ ᱨᱚᱢᱚᱡᱽᱼᱼ ᱜᱮ ᱦᱩᱭᱩᱜ ᱜᱮᱭᱟ ᱟᱹᱞᱤᱧ ᱦᱚᱞᱤᱧ ᱟᱸᱡᱚᱢ ᱵᱟᱲᱟ ᱠᱟᱜᱼᱟ ᱞᱩᱛᱩᱨ ᱛᱮ, ᱥᱟᱱᱟᱢ ᱦᱚᱲ ᱠᱚᱠᱚ ᱞᱟᱹᱭ ᱵᱟᱲᱟᱭ ᱜᱮᱭᱟ ᱡᱟᱦᱟᱸᱭ ᱠᱚ ᱥᱮᱱ ᱠᱟᱱᱟ ᱥᱮᱫᱟᱭ ᱨᱮᱱ ᱦᱟᱯᱲᱟᱢ ᱠᱚᱠᱚ ᱥᱮᱱ ᱵᱟᱲ ᱟᱠᱟᱱ ᱜᱮᱭᱟ᱾ ᱩᱱᱠᱩ ᱜᱚᱴᱮᱞ ᱞᱤᱧ ᱟᱸᱡᱚᱢ ᱵᱟᱲᱟᱼᱼ ᱵᱟᱲᱟᱣ ᱠᱟᱜᱼᱟ ᱢᱤᱫ ᱫᱩᱲᱩᱵ ᱥᱩᱨ ᱵᱟᱲᱟ ᱠᱟᱛᱮᱫ ᱟᱨ ᱟᱹᱞᱤᱧ ᱦᱚᱸᱞᱤᱧᱼᱼ ᱠᱩᱠᱞᱤᱧ ᱫᱚᱦᱚ ᱵᱟᱲᱟ ᱟᱠᱟᱫ ᱜᱮᱭᱟ ᱩᱱᱠᱩ ᱴᱷᱮᱱ?
ᱦᱮᱸ
ᱢᱟᱱᱮ ᱪᱮᱫᱮᱠᱟ ᱫᱤᱥᱚᱢ ᱢᱟᱜᱢᱚᱬᱮᱢᱼᱼ ᱟᱨ ᱢᱟᱜ ᱢᱚᱬᱮ ᱟᱨ ᱵᱟᱦᱟᱱᱟ ᱯᱷᱟᱨᱟᱠ ᱫᱚ ᱪᱮᱫᱮ ᱞᱮᱠᱟ ᱵᱩᱱ ᱢᱟᱱᱟᱣ ᱵᱟᱛᱟᱣ ᱜᱮᱭᱟ᱾ ᱟᱫᱚ ᱥᱮᱫᱟᱭ ᱦᱚᱲ ᱴᱷᱮᱱ ᱞᱮ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱜᱼᱟ᱾
ᱦᱮᱸ
ᱚᱱᱠᱟ ᱧᱚᱜ ᱠᱟᱹᱴᱤᱡ ᱞᱤᱧ ᱟᱸᱡᱚᱢ ᱟᱠᱟᱜᱼᱟ ᱠᱤᱱᱛᱩ ᱚᱱᱟ ᱡᱟᱦᱟᱸ ᱫᱤᱥᱚᱢ ᱢᱟᱜ ᱢᱚᱬᱮ ᱵᱮᱱ ᱞᱟᱹᱭ ᱠᱮᱫ ᱚᱱᱟ ᱫᱚ ᱠᱤᱱ ᱫᱤᱥᱚᱢ ᱨᱮᱱ ᱦᱚᱲ ᱥᱮ ᱟᱹᱰᱤ ᱜᱟᱱ ᱦᱚᱲ ᱠᱚ ᱥᱮᱴᱮᱨᱚᱜ ᱜᱮᱭᱟ᱾ ᱟᱹᱰᱤ ᱨᱚᱢᱚᱡᱽ ᱟᱹᱭᱠᱟᱹᱜ ᱜᱮᱭᱟ ᱢᱟᱱᱮ ᱚᱱᱟᱜᱮ ᱟᱹᱞᱤᱧ ᱟᱵᱮᱱᱟᱜ ᱱᱚᱣᱟ ᱛᱮᱞᱟ ᱟᱸᱚᱢ ᱠᱟᱛᱮᱫ ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ᱾
ᱟᱪᱪᱷᱟ ᱦᱳᱭ ᱜᱚᱢᱠᱮ ᱟᱨ ᱤᱡᱳ ᱵᱤᱱ ᱟᱡᱚᱢ ᱟᱠᱟᱫᱟ? ᱥᱮ ᱵᱟᱝ ᱠᱳᱞᱠᱟᱛᱟ ᱢᱟᱜᱽ ᱢᱚᱬᱮᱸ ᱫᱤᱥᱚᱢ ᱢᱟᱜᱽ ᱢᱚᱬᱮᱸ?
ᱵᱟᱝ ᱜᱮ ᱚᱱᱟ ᱫᱚ ᱵᱟᱹᱞᱤᱧ ᱟᱸᱡᱚᱢ ᱟᱠᱟᱫᱼᱟ᱾
ᱦᱮᱸᱻ
ᱟᱵᱮᱱ ᱵᱮᱱ ᱟᱸᱡᱚᱢ ᱵᱟᱲᱟ ᱟᱠᱟᱣᱼᱟ ᱢᱟᱱᱮ ᱟᱸᱚᱢᱼᱼ
ᱦᱳᱭ ᱜᱚᱝᱠᱮ ᱪᱟᱞᱟᱣ ᱫᱚ ᱵᱟᱞᱤᱧ ᱪᱟᱞᱟᱣ ᱟᱠᱟᱱᱟ ᱟᱸᱡᱚᱢ ᱵᱟᱲᱟ ᱟᱠᱟᱜᱼᱟ ᱞᱤᱧ ᱢᱮᱛᱟᱵᱤᱱ ᱠᱟᱱ ᱵᱷᱤᱰᱭᱳ ᱠᱚ ᱞᱤᱧ ᱧᱮᱞ ᱵᱟᱲᱟ ᱟᱠᱟᱫᱟ ᱢᱳᱵᱟᱭᱤᱞ ᱠᱚᱨᱮ ᱢᱟᱱᱮ ᱦᱚᱲ ᱵᱚᱞᱮ ᱦᱚᱲ ᱜᱚᱝᱠᱮ ᱞᱟᱹᱭ ᱞᱮᱠᱷᱟᱱ ᱵᱟᱝᱵᱚᱱ ᱯᱟᱹᱛᱭᱟᱹᱜᱼᱟ ᱢᱟᱱᱮ ᱫᱚᱢᱮ ᱦᱚᱲᱼᱼ
ᱦᱳᱭ ᱜᱚᱝᱠᱮ
ᱚᱱᱮ ᱜᱚᱴᱟ ᱫᱤᱥᱚᱢ ᱨᱮᱱ ᱦᱚᱲ ᱚᱸᱰᱮ ᱠᱚ ᱪᱟᱞᱟᱣ ᱟᱠᱟᱱᱟ ᱞᱮᱠᱟ ᱵᱤᱱ ᱵᱩᱡᱷᱟᱹᱣᱼᱟ᱾
ᱦᱳᱭ ᱜᱚᱝᱠᱮ ᱦᱳᱭ ᱦᱳᱭ ᱢᱟᱱᱮ ᱟᱹᱰᱤᱼᱼ
ᱪᱮ ᱢᱮᱱᱟᱜᱼᱟ ᱡᱮ ᱵᱟᱝᱢᱟ ᱠᱳᱞᱠᱟᱛᱟ ᱫᱤᱥᱚᱢ ᱢᱟᱜ ᱢᱚᱬᱮᱸ ᱢᱤᱫ ᱫᱷᱟᱣ ᱞᱤᱧ ᱧᱮᱞ ᱟᱹᱜᱩᱭᱟ᱾
ᱦᱳᱭ ᱦᱳᱭ ᱦᱳᱭ ᱟᱵᱮᱱ ᱜᱚᱢᱠᱮ ᱚᱠᱟᱴᱟᱜ ᱥᱮᱨᱢᱟ ᱵᱮᱱ ᱪᱟᱞᱟᱜᱼᱟ? ᱡᱮ ᱱᱤᱛᱚᱜ ᱫᱚ ᱟᱵᱚᱣᱟᱜ ᱱᱚᱣᱟ ᱠᱚᱱᱴᱟᱠ ᱱᱟᱢᱵᱟᱨ ᱫᱚ ᱟᱯᱟᱱ ᱟᱹᱯᱤᱱ ᱜᱮᱛᱟᱵᱚᱱᱟ ᱛᱚ ᱦᱟᱸᱜ ᱦᱩᱸ ᱡᱩᱫᱤ ᱠᱷᱟᱡ ᱦᱟᱸᱜ ᱵᱚᱱ ᱪᱟᱞᱟᱜᱼᱟ ᱟᱵᱮᱱᱟᱜ ᱡᱟᱦᱟᱸ ᱟᱞᱜᱟ ᱠᱟᱛᱮᱜ ᱦᱚᱞᱳ ᱼᱼ ᱱᱮᱛᱟᱨᱟᱜ ᱡᱩᱜᱽ ᱢᱟᱛᱚ ᱰᱤᱡᱤᱴᱟᱞ ᱡᱩᱜᱽᱼᱼ ᱤᱱᱥᱴᱟᱜᱨᱟᱢ ᱯᱷᱮᱥᱵᱩᱠ ᱥᱟᱱᱟᱢᱟᱜ ᱜᱮ ᱢᱮᱱᱟᱜ ᱛᱟᱵᱚᱱᱟᱼᱼ ᱠᱷᱟᱡ ᱦᱟᱜ ᱵᱚᱱ ᱤᱱᱥᱴᱟᱜᱨᱟᱢ ᱯᱷᱮᱥᱵᱩᱠ ᱠᱚᱨᱮ ᱯᱚᱨᱮᱛᱮᱞᱟᱝ ᱧᱟᱯᱟᱢ ᱨᱩᱣᱟᱹᱲᱚᱜᱼᱟ᱾
ᱦᱳᱭ
ᱦᱮᱸ ᱛᱟᱦᱚᱞᱮ ᱠᱷᱟᱡ ᱦᱟᱸᱜ ᱠᱟᱹᱴᱤᱡ ᱵᱮᱱ ᱠᱷᱚᱵᱚᱨᱟ ᱞᱤᱧᱟ ᱟᱹᱞᱤᱧ ᱦᱚᱸ ᱟᱞᱟᱝ ᱢᱮᱫ ᱧᱮ ᱧᱮᱯᱮᱞ ᱫᱚᱞᱟᱝ ᱨᱚᱲ ᱨᱚᱯᱚᱲᱚᱜᱼᱟ ᱥᱩᱨ ᱠᱟᱛᱮᱜ ᱞᱟᱝ ᱨᱚᱯᱚᱲ ᱨᱚᱲ ᱨᱚᱯᱚᱲ ᱡᱚᱝᱼᱟ
ᱦᱳᱭ ᱟᱪᱷᱟ ᱜᱚᱝᱠᱮ ᱦᱳᱭ ᱮᱠᱫᱚᱢ ᱯᱩᱨᱟᱹ ᱜᱚᱝᱠᱮ ᱡᱚᱠᱷᱚᱱ ᱞᱤᱧ ᱪᱟᱞᱟᱜᱼᱟ ᱡᱩᱫᱤ ᱟᱵᱤᱱᱟᱜ ᱠᱟᱛᱷᱟ ᱠᱚ ᱫᱤᱥᱟᱹ ᱦᱤᱡᱩᱜᱼᱟ ᱥᱮ ᱦᱮᱸ ᱮᱠᱵᱟᱨᱮ ᱞᱤᱧ ᱠᱷᱚᱵᱚᱨᱟᱵᱤᱱ ᱜᱮᱭᱟ ᱟᱞᱚᱵᱤᱱ ᱪᱤᱱᱛᱟᱹᱭᱟ ᱚᱱᱟᱞᱤᱭᱮ ᱫᱚ
ᱦᱳᱭ ᱜᱚᱝᱠᱮ ᱦᱮᱸ ᱟᱫᱚ ᱜᱚᱝᱠᱮ ᱟᱯᱮ ᱥᱮᱫ ᱠᱷᱚᱱᱟᱜ ᱫᱚ ᱚᱱᱟ ᱫᱚ ᱛᱤᱱᱟᱹᱜ ᱜᱟᱱ ᱰᱤᱴᱮᱱᱥ ᱢᱟᱱᱮ ᱥᱟᱺᱜᱤᱧ ᱨᱮ ᱯᱟᱲᱟᱜ ᱜᱮᱭᱟ
ᱦᱮᱸ ᱜᱚᱝᱠᱮ ᱥᱟᱹᱜᱤᱧ ᱫᱚ ᱥᱟᱹᱜᱤᱧ ᱜᱮᱭᱟ ᱜᱚᱝᱠᱮ ᱯᱮ ᱜᱷᱚᱱᱴᱟ ᱜᱟᱱ ᱞᱟᱜᱟᱜᱼᱟ
ᱚ ᱢᱟᱱᱮ ᱫᱚᱢᱮ ᱮᱠᱴᱟ ᱫᱚ ᱵᱟᱝ ᱥᱟᱜᱤᱧᱟ
ᱦᱳᱭ ᱦᱳᱭᱦᱳᱭ ᱫᱚᱢᱮ ᱮᱠᱴᱟ ᱫᱚ ᱵᱟᱝ ᱥᱟᱜᱤᱧᱟ
ᱜᱚᱝᱠᱮ ᱟᱞᱮ ᱥᱮᱫ ᱫᱚ ᱫᱚᱢᱮᱜᱮ ᱯᱷᱟᱨᱟᱠ ᱜᱮᱭᱟ ᱚᱱᱟ ᱫᱚ ᱢᱟᱱᱮ ᱢᱳᱚᱴᱟᱢᱩᱴᱤ ᱛᱮᱦᱮᱧ ᱡᱩᱫᱤ ᱪᱷᱳᱴᱟ ᱥᱮᱢ ᱦᱤᱡᱩᱜᱼᱟ ᱜᱟᱯᱟ ᱳᱭ ᱟᱴᱴᱟ ᱱᱚᱴᱟ ᱛᱮᱢ ᱥᱮᱴᱮᱨᱚᱜᱼᱟ
ᱟᱪᱪᱷᱟ ᱚᱝᱠᱟ ᱢᱟᱱᱮ
ᱦᱮᱸ ᱦᱳᱭ ᱜᱚᱝᱠᱮ ᱚᱱᱟ ᱠᱷᱟᱹᱛᱤᱨ ᱛᱮ ᱟᱹᱞᱤᱧ ᱦᱚᱸ ᱵᱟᱹᱞᱤᱧ ᱟᱸᱡᱚᱢ ᱵᱟᱲᱟ ᱠᱟᱜᱼᱟ ᱟᱵᱮᱱ ᱴᱷᱮᱱ ᱟᱸᱡᱚᱢ ᱠᱟᱛᱮᱫ ᱡᱟᱦᱟᱸ ᱞᱮᱠᱟ ᱵᱮᱱ ᱞᱟᱹᱭ ᱠᱮᱜᱼᱟ ᱟᱹᱰᱤ ᱨᱚᱢᱚᱪ ᱜᱮᱞᱤᱧ ᱵᱩᱡᱷᱟᱹᱣ ᱠᱮᱜᱼᱟ ᱟᱫᱚ ᱚᱱᱠᱟ ᱟᱵᱮᱱ ᱥᱟᱶᱛᱮ ᱨᱚᱯᱚᱲ ᱠᱟᱛᱮ ᱦᱚᱸ ᱟᱹᱰᱤ ᱢᱚᱡᱽ ᱞᱤᱧ ᱵᱩᱡᱷᱟᱹᱣ ᱠᱮᱫᱼᱟ
ᱦᱩᱸ
ᱟᱫᱚ ᱡᱩᱫᱤ ᱡᱟᱦᱟᱸ ᱛᱤᱥ ᱞᱟᱝ ᱪᱟᱞᱟᱜ ᱠᱮᱭᱟ ᱪᱟᱞᱟᱜ ᱜᱮᱭᱟᱢ ᱪᱟᱞᱟᱜ ᱜᱮᱭᱟ ᱵᱮᱱ ᱛᱚᱠᱷᱚᱱ ᱟᱹᱞᱤᱧ ᱟᱹᱞᱤᱧ ᱦᱚᱸ ᱠᱟᱹᱴᱤᱡ ᱠᱚᱱᱴᱟᱠ ᱱᱟᱢᱵᱟᱨ ᱠᱚ ᱡᱩᱫᱤ ᱵᱮᱱ ᱫᱤᱥᱟᱹ ᱫᱚᱦᱚᱭᱟ ᱠᱟᱹᱴᱤᱡ ᱵᱮᱱ ᱠᱷᱚᱵᱚᱨᱟ ᱞᱤᱧᱟᱹ
ᱚᱵᱚᱥᱚᱭ ᱜᱚᱝᱠᱮ ᱠᱷᱚᱵᱚᱨ ᱫᱤᱞᱮᱧ ᱠᱷᱚᱵᱚᱨᱟ ᱵᱤᱱᱟ
ᱦᱮᱸ ᱦᱮᱸ ᱛᱚ ᱟᱹᱞᱤᱧ ᱦᱚᱸ ᱢᱤᱫ ᱫᱷᱟᱣ ᱞᱤᱧ ᱧᱮᱞ ᱟᱹᱜᱩᱭᱟ ᱫᱚᱢᱮ ᱩᱱᱟᱹᱜ ᱥᱟᱺᱜᱤᱧ ᱪᱟᱞᱟᱣ ᱢᱟᱱᱮ ᱩᱯᱨᱩᱢ ᱦᱚᱲ ᱠᱚ ᱡᱩᱫᱤ ᱵᱟᱝᱠᱚ ᱛᱟᱦᱮᱱᱟ ᱛᱟᱦᱞᱮ ᱠᱷᱟᱡ ᱫᱚ ᱠᱟᱹᱴᱤᱡ ᱮᱸᱴᱠᱮᱴᱚᱬᱮ ᱦᱩᱭᱩᱜ ᱜᱮᱭᱟ᱾ ᱛᱤᱥ ᱦᱩᱭᱩᱜᱼᱟ ᱛᱤᱥ ᱵᱟᱝ ᱦᱩᱭᱩᱜᱼᱟ ᱪᱤᱠᱟᱹᱛᱮᱵᱮᱱ ᱵᱟᱲᱟᱭᱟ ᱚᱱᱟ ᱫᱚ
ᱦᱮ ᱜᱚᱝᱠᱮ ᱮᱠᱫᱚᱢ ᱟᱫᱚ ᱚᱸᱰᱮ ᱫᱚ ᱥᱟᱺᱜᱤᱧ ᱥᱟᱺᱜᱤᱧ ᱫᱤᱥᱚᱢ ᱠᱷᱚᱱ ᱠᱚ ᱦᱤᱡᱩᱜᱼᱟ ᱛᱚ ᱟᱫᱚ ᱚᱸᱰᱮ ᱫᱚ ᱢᱟᱱᱮᱼᱼ ᱢᱤᱫ ᱧᱤᱫᱟᱹ ᱠᱚ ᱦᱟᱸᱜ ᱠᱚ ᱮᱱᱮᱡ ᱟᱸᱜᱟᱭᱟ ᱦᱮᱸᱥᱮ
ᱦᱩᱸ ᱦᱩᱸ ᱦᱩᱸ
ᱵᱚᱸᱜᱟ ᱵᱩᱨᱩ ᱠᱚ ᱦᱩᱭ ᱠᱟᱛᱮᱜ ᱥᱟᱹᱨᱫᱤ ᱢᱟᱦᱟ ᱦᱤᱞᱳᱜ ᱢᱟᱱᱮ ᱢᱤᱫ ᱧᱤᱫᱟᱹ ᱠᱚ ᱮᱱᱮᱡ ᱥᱮᱨᱮᱧ ᱠᱮᱫ ᱜᱮ ᱟᱫᱚ ᱛᱟᱨ ᱫᱚᱥᱟᱨ ᱫᱤᱱ ᱦᱤᱞᱳᱜ ᱦᱟᱸᱜ ᱵᱟᱥᱠᱮ ᱠᱚ ᱢᱟᱱᱟᱣ ᱠᱟᱛᱮᱜ ᱚᱲᱟᱜ ᱠᱚᱠᱚ ᱨᱩᱣᱟᱹᱲᱟ᱾ ᱟᱫᱚ ᱯᱚᱭᱥᱟ ᱢᱟ ᱴᱟᱠᱟ ᱠᱩᱲᱤ ᱠᱚ ᱠᱟᱹᱴᱤᱡ ᱠᱟᱹᱣᱰᱤ ᱠᱚ ᱠᱟᱹᱴᱤᱡ ᱰᱷᱮᱨ ᱧᱚᱜ ᱵᱤᱱ ᱥᱟᱵ ᱤᱫᱤ ᱞᱮᱠᱷᱟᱱ ᱡᱚᱢᱼ ᱧᱩ ᱠᱚᱦᱚᱸ ᱵᱷᱟᱜᱮ ᱞᱮᱠᱟ ᱵᱤᱱ ᱡᱚᱢ ᱧᱩᱭᱟ ᱦᱮᱸ ᱥᱮ ᱨᱮᱸᱜᱮᱡ ᱠᱚ ᱵᱟᱝ ᱵᱤᱱ ᱨᱮᱸᱜᱮᱡ ᱛᱮ ᱛᱟᱦᱮᱸ ᱵᱟᱝ ᱦᱳᱭᱳᱜ ᱛᱟᱵᱤᱱᱟ᱾